ᱦᱮᱞᱳ ᱾
ᱦᱮᱸ ᱜᱚᱝᱠᱮ ᱡᱚᱦᱟᱨ ᱜᱮ ᱤᱧᱟᱹᱜ ᱟᱲᱟᱝ ᱪᱮᱫ ᱠᱟ ᱟᱡᱚᱢᱚᱜ ᱠᱟᱱᱟ?
ᱦᱮᱸ ᱴᱷᱤᱠ ᱜᱮ ᱟᱡᱚᱢ ᱡᱚᱦᱟᱨ ᱜᱮ ᱾
ᱪᱮᱫ ᱦᱚᱸ ᱡᱟᱦᱱᱟᱜ ᱫᱚ ᱵᱟᱝᱼᱟ ᱛᱷᱚᱲᱟ ᱜᱟᱱ ᱦᱟᱸᱜ ᱯᱩᱥᱴᱟᱹᱣ ᱟᱟ ᱟᱲᱟᱝ ᱵᱟᱝ ᱦᱤᱡᱩᱜ ᱠᱟᱱᱟ ᱢᱳᱵᱟᱭᱤᱞ ᱥᱩᱨ ᱠᱷᱡ ᱦᱟᱸᱜ ᱱᱟᱯᱟᱭ ᱧᱚᱜ ᱛᱮ ᱨᱚᱲ ᱵᱮᱱ,
ᱟᱪᱪᱷᱟ ᱦᱮᱞᱳ
ᱱᱤᱛᱚᱜ ᱢᱟ ᱦᱚᱸ ᱚᱱᱠᱟᱜ ᱜᱮ ᱦᱤᱡᱩᱜ ᱠᱟᱱᱟ ᱵᱚᱞᱮ ᱮᱱᱦᱚᱸ ᱤᱱᱟᱹᱜ ᱱᱟᱯᱟᱭ ᱵᱚᱞᱮ ᱪᱮᱫ ᱞᱮᱠᱟᱼᱼ ᱟᱸᱡᱚᱢᱚᱜᱼᱟ ᱩᱱᱟᱹᱜ ᱱᱟᱯᱟᱭ ᱵᱚᱞᱮ ᱵᱟᱝ ᱟᱸᱡᱚᱢᱚᱜ ᱠᱟᱱᱟ᱾
ᱟᱨᱠᱟᱴᱤᱡ ᱱᱮᱴᱟᱨᱠ ᱯᱨᱵᱞᱢ ᱦᱩᱭ ᱫᱟᱦᱮᱼᱼ
ᱵᱟᱝ ᱱᱮᱴᱚᱣᱟᱨᱠ ᱨᱮᱭᱟᱜ ᱫᱚ ᱵᱟᱝ ᱟᱵᱮᱱ ᱛᱷᱚᱲᱟᱼᱼ ᱨᱟᱸᱜᱟ ᱧᱚᱜ ᱨᱚᱲ ᱵᱮᱱ ᱦᱟᱸᱜ ᱟᱹᱰᱤ ᱱᱟᱯᱟᱭ ᱟᱸᱡᱚᱢᱚᱜᱼᱟ᱾
ᱦᱮᱞᱳ ᱱᱤᱛᱚᱜ ᱟᱸᱡᱚᱢᱚᱜ ᱠᱟᱱᱟ᱾
ᱦᱮᱸ ᱦᱮᱸ ᱦᱮᱸ ᱱᱚᱝᱼᱠᱟ ᱧᱚᱜ ᱦᱟᱜ ᱨᱚᱲ ᱵᱮᱱ,
ᱟᱪᱪᱷᱟ ᱪᱮᱫ ᱠᱚᱵᱤᱱ ᱪᱤᱠᱟᱹᱜᱼᱟ᱾
ᱪᱮᱫ ᱦᱚᱸ ᱵᱟᱝ ᱱᱚᱜᱼᱚᱭ ᱱᱤᱛᱚᱜ ᱫᱚᱜᱼ ᱚᱲᱟᱜ ᱠᱚᱜᱮ ᱦᱜ ᱨᱩᱢ ᱠᱚᱜ ᱢᱮᱱᱟᱜ ᱞᱧᱟᱹ ᱟᱵᱮᱱ ᱜᱮ ᱞᱟᱹᱭᱵᱮᱱ?
ᱦᱳᱭ ᱦᱮᱸ ᱟᱹᱞᱤᱧ ᱦᱚᱸ ᱫᱩᱲᱩᱵ ᱟᱠᱟᱱᱟᱞᱤᱧ ᱚᱲᱟᱜ ᱠᱚᱨᱮ ᱫᱚ ᱱᱟᱯᱟᱭ ᱜᱮᱛᱚ?
ᱦᱮᱸ ᱱᱟᱯᱟᱭ ᱵᱟᱲᱟ ᱜᱮ ᱢᱮᱱᱟᱜ ᱞᱮᱭᱟ ᱦᱮ ᱱᱟᱯᱟᱭ ᱵᱟᱰᱟᱭᱟ ᱜᱮ ᱢᱮᱱᱟ ᱞᱮᱭᱟ ᱟᱞᱮ ᱫᱚ ᱚᱲᱟᱜ ᱠᱚᱨᱮᱚ ᱱᱤᱛ ᱦᱟᱹᱵᱤᱡ ᱫᱚ ᱟᱯᱮᱜ ᱜᱮ ᱪᱮᱫ ᱞᱮᱠᱟ ᱢᱮᱱᱟᱜ ᱵᱟᱲᱟ ᱯᱮᱭᱟ?
ᱦᱮᱸ ᱱᱟᱯᱟᱭ ᱜᱮ᱾ ᱛᱟᱯᱚᱨ ᱫᱟᱜ ᱡᱟᱹᱲᱤ ᱠᱚ ᱪᱮᱠᱟ ᱦᱩᱭᱩᱜ ᱠᱟᱱᱟ
ᱟᱞᱮ ᱥᱮᱫ ᱫᱚ ᱱᱚᱜ ᱚᱚᱭ ᱦᱚᱞᱟ ᱢᱟᱫᱷᱮᱨ ᱞᱮᱠᱟᱞᱮ ᱫᱟᱜ ᱵᱟᱲᱟ ᱠᱮᱫᱟ ᱦᱚᱳᱭᱟᱛᱮ ᱟᱫᱚ ᱟᱹᱰᱤ ᱨᱟᱸᱜᱟ ᱫᱚ ᱵᱟᱝᱜᱮ ᱢᱮᱛᱟᱜ ᱢᱮ ᱵᱚᱞᱮᱼᱼ ᱠᱷᱟᱹᱞᱤ ᱦᱚᱭ ᱟᱛᱮ ᱫᱟᱜ ᱠᱮᱫᱟᱭ᱾ ᱟᱫᱚ ᱰᱩᱵᱟᱹ ᱫᱚ ᱦᱟᱸᱜ ᱵᱟᱝ ᱰᱩᱵᱟᱹ ᱵᱟᱲᱟ ᱞᱮᱱᱟ ᱱᱚᱛᱮ ᱦᱩᱲᱩ ᱨᱚᱦᱚᱭ ᱠᱚᱫᱚ ᱦᱟᱸᱜᱼᱼ ᱟᱫᱚᱢ ᱟᱫᱚᱢ ᱠᱚᱫᱚ ᱮᱦᱚᱵᱲᱟ ᱟᱫᱚᱢ ᱫᱚ ᱟᱹᱣᱨᱤ ᱟᱪᱷᱟ ᱟᱯᱮ ᱥᱱᱛᱮ ᱫᱟᱜ ᱠᱚᱫᱚᱮᱫ ᱞᱮᱠᱟ ᱨᱩ ᱨᱚᱦᱩ ᱠᱚᱼᱼ
ᱦᱮᱸ ᱫᱟᱜ ᱠᱚᱫᱚ ᱢᱟᱱᱮ ᱵᱮᱥᱤ ᱫᱤᱱ ᱠᱷᱚᱱ ᱫᱚ ᱵᱟᱭ ᱫᱟᱜ ᱮᱼᱟ᱾ ᱟᱨ ᱛᱚᱞᱟ ᱠᱚᱫᱚ ᱜᱤᱰᱤ ᱦᱩᱠ ᱛᱮᱦ ᱟᱹᱰᱤ ᱞᱟᱹᱴᱩᱜᱼᱟ᱾ ᱨᱚᱦᱚᱭ ᱞᱮᱠᱟ ᱫᱚ ᱟᱹᱣᱨᱤ ᱦᱩᱭᱩᱜᱼᱟ᱾
ᱟᱹᱰᱤ ᱢᱟᱱᱮ ᱠᱚᱛᱚᱠ ᱦᱚᱲ ᱫᱚᱠᱚ ᱮᱦᱚᱵ ᱠᱮᱫᱟ ᱠᱚ ᱨᱚᱦᱚᱭ ᱠᱚᱫᱚ᱾
ᱦᱮᱸ
ᱚᱢ ᱫᱟᱜ ᱫᱚ ᱮᱭ ᱥᱳᱞ ᱢᱟᱦᱟ ᱯᱚᱨ ᱠᱷᱚᱱ ᱜᱮᱛᱚ ᱵᱮᱥ ᱫᱟᱜ ᱮᱫᱟᱭ᱾
ᱟᱪᱪᱷᱟ ᱱᱚᱜᱼᱚᱭ ᱟᱞᱮ ᱥᱮᱫ ᱦᱚᱸ ᱚᱱᱠᱟᱜ ᱜᱮᱼᱼ
ᱟᱨ ᱵᱮᱥᱤ ᱵᱮᱥᱼᱼ ᱫᱟᱜ ᱦᱚᱸᱛᱚ ᱵᱟᱭ ᱫᱟᱜ ᱮᱫᱟ ᱦ ᱡᱷᱤᱨᱤ ᱡᱷᱤᱨᱤ ᱠᱟᱹᱴᱤᱡ ᱫᱟᱜ ᱜᱚᱜ ᱠᱟᱱᱟᱭ ᱯᱷᱷᱤᱨ ᱮᱟᱭ ᱟᱨᱚ ᱫᱟᱜ ᱮᱫᱟᱭ ᱢᱟᱱᱮ ᱵᱮᱥ ᱠᱷᱩᱵ ᱮᱠᱴᱟ ᱡᱛᱮ ᱫᱟᱜ ᱛᱟᱢ ᱛᱮᱢᱚᱱ ᱛᱮ ᱵᱟᱭ ᱫᱟᱜ ᱮᱟᱭ᱾
ᱦᱚᱸ ᱚᱱᱠᱟᱱ ᱜᱮ ᱛ ᱱᱚᱣᱟ ᱟᱞᱮ ᱥᱮ ᱦᱚᱸ ᱦᱩᱱᱟᱹᱜ ᱱᱟᱯᱟᱭ ᱛᱮᱫᱚ ᱮᱠᱟᱞ ᱵᱟᱭ ᱫᱟᱜ ᱠᱮᱫᱫᱟ ᱵᱚᱞᱮ ᱯᱩᱨ ᱰᱩᱵ ᱫᱷᱟᱹᱨᱤᱡ ᱫᱚ,
ᱦᱮᱸ
ᱢᱮᱛᱟᱜ ᱢᱮ ᱱᱤᱭᱚᱢ ᱞᱮᱠᱟ ᱵᱚᱞᱮ ᱦᱮᱸ ᱫᱟᱜ ᱮ ᱠᱟᱱᱼᱼ ᱡᱮ ᱟᱨ ᱰᱩᱵᱟᱹ ᱞᱮᱠᱷᱟᱡ ᱛᱚᱵᱮ ᱯᱨᱚᱛᱷᱚᱢ ᱡᱚᱛᱚ ᱦᱚᱲ ᱠᱚ ᱨᱚᱦᱚᱭ ᱠᱚᱦᱚᱵᱚᱜᱼᱟ᱾ ᱢᱟᱥᱮ ᱜᱟᱹᱪᱷᱤ ᱠᱚᱦᱚᱸ ᱞᱟᱹᱴᱩ ᱵᱟᱲᱟ ᱜᱚᱜᱼᱟ ᱟᱫᱚ ᱚᱱᱮ ᱚᱱᱠᱟ᱾
ᱦᱳᱭ
ᱪᱮᱫᱵᱤᱱ ᱞᱮᱠᱭᱟ?
ᱢᱮᱱᱫᱟᱞᱤᱧ ᱟᱯᱮ ᱥᱮᱫ ᱫᱚ ᱪᱮᱫ ᱫᱚ ᱡᱟᱹᱥᱛᱤ ᱫᱚᱠᱚ ᱥᱤᱭᱳ ᱵᱟᱲᱟ ᱱᱮᱛᱟᱨ ᱫᱚ ᱜᱟᱹᱭ ᱰᱟᱝᱼᱨᱟᱼᱼ ᱠᱟᱰᱟ ᱱᱟᱦᱮᱞ ᱛᱮᱜᱮ ᱥᱮ ᱡᱟᱹᱥᱛᱤ ᱚᱱᱟ ᱴᱮᱤᱠᱴᱟᱨ ᱜᱟᱹᱰᱤ ᱛᱮᱜᱮ?
ᱟᱨ ᱴᱟᱠᱴᱟᱨ ᱛᱮᱜᱮ ᱵᱮᱥᱤ ᱦᱩᱭᱩᱜᱜ ᱠᱟᱱᱟ᱾ ᱢᱟᱱᱮ ᱟᱫᱚ ᱞᱟᱦᱟᱛᱮ ᱨᱮ ᱚᱝᱠᱟ ᱢᱟᱱᱮ ᱰᱟᱝᱨᱤ, ᱜᱟᱹ ᱢᱟᱱᱮ ᱠᱟᱰᱟ ᱠᱚᱛᱮ ᱪᱟᱨᱚ ᱥᱤ ᱵᱟᱝ ᱦᱩᱭᱩᱜ ᱠᱟᱱᱟ ᱴᱷᱤᱠ।
ᱟᱪᱪᱷᱟ ᱱᱚᱭ ᱟᱞᱮ ᱥᱮᱫ ᱫᱚ ᱢᱮᱛᱟᱜ ᱢᱮ ᱜᱟᱹᱭ, ᱰᱟᱝᱨᱟ, ᱠᱟᱰᱟ ᱱᱟᱦ
ᱪᱮᱫ, ᱦᱮᱸ ᱚᱱᱛᱮ ᱫᱚ ᱪᱮᱜ ᱛᱮᱠᱚ ᱥᱤ ᱤᱫᱤᱭᱟ ᱵᱮᱥᱤ? ᱦᱮᱞᱳ, ᱱᱮᱴᱳᱣᱟᱨᱠ ᱢᱟᱱᱮ ᱰᱤᱥᱴᱟᱵ ᱮᱫ ᱛᱟᱵᱮᱱᱟ ᱵᱟᱝ ᱟᱸᱧᱡᱚᱢᱚᱜ ᱠᱟᱱ ᱛᱟᱵᱮᱱᱟ ᱨᱚᱲ ᱴᱷᱤᱠ ᱢᱚᱛᱚ।
ᱱᱟᱦᱮᱞ ᱛᱮ ᱦᱚᱸ ᱠᱚ ᱥᱤᱭᱚᱜ ᱜᱮᱭᱟ ᱟᱨ ᱴᱮᱠᱴᱟᱨ ᱛᱮ ᱠᱚ ᱥᱤᱭᱚᱜ ᱜᱮᱭᱟ ᱢᱮᱛᱟᱜ ᱢᱮ ᱚᱠᱟ ᱥᱮᱫ ᱫᱚ ᱜᱷᱟᱴᱟ ᱜᱷᱩᱴᱩ ᱜᱮᱭᱟ ᱥᱮ ᱦᱮᱸ
ᱟᱞᱮ ᱥᱮᱜ ᱦᱮᱸ ᱱᱤᱛᱚᱜ ᱴᱷᱤᱠ ᱢᱚᱛᱚ ᱟᱸᱡᱚᱢᱚᱜ ᱠᱟᱱᱟ। ᱦᱮᱸ ᱱᱤᱛᱚᱜ ᱴᱷᱤᱠ ᱢᱚᱛᱚ ᱟᱸᱡᱚᱢᱚᱜ ᱠᱟᱱᱟ।
ᱱᱤᱛᱚᱜ ᱫᱚ ᱟᱸᱡᱚᱢᱚᱜ ᱠᱟᱱ ᱜᱮᱭᱟ?
ᱦᱮᱸ ᱦᱮᱸ ᱞᱟᱹᱭ ᱫᱟᱧ ᱛᱟᱦᱞᱮ ᱚᱱᱛᱮ ᱫᱚ ᱢᱤᱫ ᱵᱚᱪᱷᱚᱨ ᱜᱮᱯᱮ ᱪᱟᱥ-ᱟ ᱥᱮ ᱵᱟᱨ ᱵᱚᱪᱷᱚᱨ ᱢᱟᱱᱮ ᱵᱟᱨ ᱯᱮ ᱵᱚᱪᱷᱚᱨ ᱨᱮ ᱵᱟᱨ ᱫᱷᱟᱣ ᱯᱮ ᱪᱟᱥ-ᱟ? ᱦᱩᱸ?
ᱦᱩᱸ ᱮ ᱢᱤᱜ ᱫᱷᱟᱣ ᱜᱤ ᱪᱟᱥ ᱫᱚ ᱦᱩᱭᱩᱜᱼᱟ ᱵᱚᱞᱮ ᱦᱩᱲᱩ ᱨᱮᱭᱟᱜ ᱫᱚ ᱟᱨ ᱤᱱᱟᱹ ᱠᱟᱛᱮᱫ ᱦᱟᱸ ᱟᱭᱢᱟ ᱜᱟᱱ ᱪᱟᱥ-ᱵᱟᱥ ᱦᱩᱭᱩᱜᱼᱟ ᱟᱫᱚ
ᱚ ᱟᱪᱪᱷᱟ।
ᱟ ᱵᱚᱷᱚᱨ ᱨᱮ ᱢᱤᱜ ᱫᱷᱚᱢ ᱩᱱᱜᱮᱞᱮ ᱪᱟᱥᱟ ᱤᱱᱟᱹ ᱵᱟᱨ ᱫᱚ ᱥᱤᱛᱩᱝ ᱫᱤᱱ ᱦᱚᱸ
ᱫᱚ ᱦᱟᱸᱜ ᱮᱴᱟᱜ ᱮᱴᱟᱜ ᱞᱮ ᱪᱟᱥᱟ ᱟᱨ ᱮᱴᱟᱜ ᱫᱚ ᱦᱳᱲᱳ ᱫᱚᱢᱮ ᱫᱚᱜᱮ। ᱪᱟᱯᱮ ᱟᱯᱮ ᱥᱮᱜ ᱫᱚ ᱦᱩᱲᱩ ᱛᱤᱱᱟᱹᱜ ᱫᱚᱢ ᱯᱮ ᱪᱟᱥᱟ ᱵᱚᱪᱷᱚᱨ ᱨᱮ?
ᱵᱟ ᱵᱟ ᱟᱴ
ᱵᱟᱝ ᱟᱸᱡᱚᱢᱚᱜ ᱠᱟᱱ ᱛᱟᱢᱟ ᱟᱢᱟᱜ ᱦᱚᱸ।